ᱜᱮ
ᱡᱚᱦᱟᱨ ᱜᱮ ᱛᱚ ᱵᱟᱹᱭ ᱵᱟᱹᱭᱛᱮ ᱟᱯᱱᱟᱨᱟᱜ ᱦᱚᱸ
ᱫᱤᱱ ᱠᱚ ᱥᱚᱢᱚᱭ ᱠᱚ ᱯᱟᱨᱚᱢ ᱪᱟᱵᱟᱜ ᱠᱟᱱᱟ ᱢᱟᱱᱮ ᱢᱚᱱᱮ ᱠᱚ ᱦᱚᱲᱢᱚ ᱠᱚᱦᱚᱸ ᱦᱟᱲᱟᱢ ᱫᱩᱲᱩᱢ ᱧᱚᱜ ᱟᱠᱟᱱᱟ ᱱᱟᱦᱟᱜ ᱢᱟᱱᱮ ᱵᱮᱨ ᱮ ᱦᱟᱹᱥᱩᱨᱠᱟᱱ ᱞᱮᱠᱟ ᱟᱢᱟᱜ ᱦᱚᱲᱢᱚ ᱦᱚᱸ ᱦᱟᱲᱟᱢ ᱧᱚᱜ ᱮᱱ ᱞᱮᱠᱟ ᱦᱟᱸᱜ ᱮᱢ ᱞᱟᱹᱭ ᱠᱮᱫ ᱛᱟᱞᱟᱝᱟ ᱥᱮ ᱪᱮᱫ ᱞᱮᱠᱟ ᱦᱟᱸᱜ
ᱱᱚᱣᱟ ᱠᱟᱛᱷᱟ ᱫᱚ ᱱᱚᱣᱟ ᱠᱟᱱᱟ ᱠᱟᱱᱟ ᱦᱩᱱᱟᱹᱝ ᱡᱟᱦᱟᱸᱧ ᱞᱟᱹᱭᱮᱫ ᱛᱟᱦᱮᱱ ᱤᱧᱟᱹᱜ ᱵᱟᱹᱭ ᱵᱟᱹᱭᱛᱮ ᱤᱧᱟᱹᱜ ᱡᱟᱦᱟᱸ ᱢᱚᱱ ᱨᱮᱱᱟᱜ ᱫᱟᱲᱮ ᱛᱤᱧ ᱥᱮ ᱚᱱᱟ ᱠᱟᱹᱴᱤᱡ ᱵᱟᱭ ᱵᱟᱭ ᱛᱮ ᱪᱟᱵᱟ ᱤᱫᱤ ᱞᱟᱹᱜᱤᱫ ᱦᱟᱜ ᱟᱹᱰᱤ ᱠᱚᱢ ᱫᱷᱟᱨᱟ ᱜᱮ ᱛᱟᱦᱮᱸ ᱟᱠᱟᱱᱟ᱾ ᱛᱚ ᱚᱱᱟᱜᱤᱧ ᱞᱟᱹᱭᱮᱫᱼᱟ ᱦᱩᱱᱟᱹᱝ ᱟᱞᱟᱝᱟᱜ ᱡᱟᱦᱟᱸ ᱠᱟᱛᱷᱟ ᱠᱚ ᱦᱩᱱᱟᱹᱝ ᱞᱚᱜᱚᱱ ᱫᱷᱟᱨᱟᱱᱟᱝ ᱞᱟᱝ ᱢᱩᱪᱟᱹᱫ ᱫᱟᱲᱮᱭᱟᱜ ᱟᱱᱟᱝ ᱟᱹᱰᱤ ᱱᱟᱯᱟᱭ ᱠᱚᱜᱼᱟ᱾
ᱟᱪᱪᱷᱟ ᱛᱚᱵᱮ ᱛᱮᱦᱮᱧ ᱫᱚ ᱢᱩᱪᱟᱹᱫ ᱵᱟᱵᱚᱛ ᱛᱮᱜᱮ ᱠᱟᱛᱷᱟ ᱫᱚᱞᱟᱝ ᱞᱟᱹᱝ ᱦᱳᱭᱟᱥᱮ ᱪᱮᱫ ᱞᱮᱠᱟ
ᱵᱟᱝᱟ ᱛᱮᱦᱮᱧ ᱫᱚ ᱱᱚᱣᱟ ᱵᱟᱨᱮ ᱛᱮᱞᱟᱝ ᱠᱟᱛᱷᱟ ᱚᱱᱟ ᱡᱟᱦᱟᱸ ᱫᱚ ᱟᱢ ᱛᱟᱞᱟᱝ ᱛᱤᱥᱮ ᱮᱢ ᱵᱟᱯᱞᱟᱜ ᱠᱟᱱᱟ?
ᱟᱫᱚ ᱱᱚᱣᱟ ᱫᱚ ᱦᱟᱸᱜ ᱱᱚᱣᱟ ᱠᱚ ᱛᱟᱞᱟᱨᱮ ᱦᱟᱸᱜ ᱩᱱᱟᱹᱜ ᱫᱚ ᱵᱷᱤᱛᱨᱤ ᱧᱚᱜ ᱫᱚ ᱵᱟᱭ ᱞᱟᱹᱭᱮᱜᱼᱟ᱾ ᱢᱮᱱᱠᱷᱟᱱ ᱫᱚ ᱜᱟᱱᱚᱜᱚᱜᱼᱟ ᱵᱟᱯᱞᱟ ᱠᱟᱛᱷᱟ ᱵᱟᱵᱚᱫ ᱛᱮ
ᱦᱮᱸ ᱱᱚᱣᱟᱞᱟᱹᱭ ᱥᱟᱱᱟᱧ ᱠᱟᱱᱟ ᱤᱧ ᱫᱚ ᱡᱟᱦᱟᱸ ᱫᱚ ᱟᱵᱚ ᱢᱟᱱᱮ ᱡᱩᱣᱟᱹᱱ ᱠᱚᱲᱟ ᱠᱚᱣᱟᱜ ᱛᱤᱱᱟᱹᱜ ᱵᱚᱭᱮᱥ ᱦᱩᱭ ᱞᱮᱱᱠᱷᱟᱱ ᱫᱚ ᱵᱟᱯᱞᱟ ᱵᱷᱟᱜᱮᱭᱟ ᱢᱮᱱᱛᱮ?
ᱦᱟ. ᱭ ᱟᱫᱚ ᱟᱫᱚ ᱵᱟᱠᱚ ᱢᱮᱱᱟ ᱱᱚᱣᱟ ᱴᱮᱠᱱᱳᱞᱚᱡᱤ ᱟᱹᱨᱤᱪᱟᱹᱞᱤ ᱞᱮᱠᱟ ᱛᱮᱫᱚ ᱱᱟᱦᱟᱜ ᱟᱢ ᱟᱨ ᱤᱧ ᱞᱮᱠᱟ ᱱᱟᱦᱟᱜ ᱢᱟ ᱵᱟᱝᱜᱮ ᱯᱩᱨᱟᱹ ᱯᱩᱨᱟᱹᱭ ᱜᱟᱱᱚᱜ ᱟᱫᱚ ᱜᱟᱱ ᱫᱚ ᱜᱟᱱᱚᱜ ᱜᱮᱭᱟ ᱢᱮᱱᱠᱷᱟᱱ ᱩᱱᱟᱹᱜ ᱫᱚ ᱵᱟᱝ ᱢᱮᱱᱠᱷᱟᱱ ᱚᱱᱠᱟᱜᱮ ᱜᱟᱱᱚᱜᱼᱟ ᱟᱫᱚ ᱵᱟᱯᱞᱟ ᱤᱫᱤ ᱠᱟᱛᱮᱫ ᱡᱩᱫᱤᱢ ᱢᱮᱱᱮᱜᱼᱟ ᱟᱫᱚ ᱛᱤᱥᱚᱜ ᱵᱟᱯᱞᱟ ᱦᱩᱭᱩᱜ ᱫᱚᱨᱠᱟᱨᱟ ᱟᱫᱚ ᱤᱧᱫᱩᱧ ᱢᱮᱱᱟ ᱟᱨ ᱜᱮᱞ ᱤᱨᱟᱹᱞ ᱥᱟᱞ ᱯᱟᱨᱚᱢ ᱞᱮᱱᱠᱷᱟᱱ ᱫᱚ ᱵᱟᱯ ᱞᱟ ᱨᱮᱭᱟᱜ ᱫᱤᱱ ᱫᱚ ᱴᱷᱤᱠ ᱫᱚ ᱴᱷᱤᱠ ᱧᱚᱜ ᱜᱮᱭᱟ ᱢᱮᱱᱠᱷᱟᱱ ᱠᱚᱲᱟ ᱦᱚᱯᱚᱱ ᱫᱚ ᱵᱟᱨᱜᱮᱞ ᱢᱤᱫ ᱥᱮᱨᱢᱟ ᱫᱚ ᱦᱩᱭᱩᱜ ᱫᱚᱨᱠᱟᱨ ᱠᱟᱱ ᱜᱮᱭᱟ ᱟᱨ ᱠᱩᱲᱤ ᱦᱚᱯᱚᱱ ᱫᱚ ᱢᱤᱫ ᱮᱸ ᱜᱮᱞ ᱤᱨᱟᱹᱞ ᱥᱮᱨᱢᱟ ᱫᱚ ᱦᱩᱭᱩᱜ ᱫᱚᱨᱠᱟᱨ ᱜᱮᱭᱟ ᱦᱮᱸ ᱥᱮ ᱵᱟᱝ
ᱦᱮ ᱵᱟᱝ ᱚᱱᱟ ᱢᱟ ᱦᱟᱜ ᱮᱢ ᱞᱟᱹᱭ ᱠᱮᱫᱮᱜᱼᱟ ᱤᱱᱟᱹᱜ ᱫᱚ ᱱᱤᱦᱟᱹᱛ ᱦᱩᱭᱩᱜ ᱞᱟᱹᱠᱛᱤ ᱠᱟᱱᱟ ᱢᱮᱱᱠᱷᱟᱱ ᱛᱤᱱᱟᱹᱜ ᱜᱟᱱ ᱩᱢᱮᱨ ᱨᱮ ᱡᱩᱫᱤ ᱵᱟᱯᱞᱟ ᱞᱮᱱᱠᱷᱟᱱ ᱫᱚ ᱡᱟᱦᱟᱸᱭ ᱫᱚ ᱢᱤᱫ ᱦᱚᱲ ᱢᱟᱱᱮ ᱟᱡᱟᱜ ᱥᱚᱝᱥᱟᱨ ᱥᱩᱠᱛᱮ ᱪᱟᱞᱟᱣ ᱫᱟᱲᱮᱭᱟᱜ ᱟᱭ ᱢᱮᱱᱫᱚ ᱟᱡᱟᱜ ᱤᱱᱠᱟᱢ ᱦᱚᱸᱛᱚ ᱛᱟᱦᱮᱸ ᱠᱚᱜᱼᱟ ᱟᱨ ᱵᱟᱝ ᱡᱟᱦᱟᱱᱟᱜ ᱜᱮ ᱱᱟᱦᱟᱜ ᱟᱡ ᱦᱚᱲᱢᱚ ᱫᱟᱲᱮ ᱦᱚᱸᱛᱟᱭ ᱛᱟᱦᱮᱸ ᱠᱚᱜᱼᱟ ᱟᱨ ᱵᱟᱠᱷᱟᱱ ᱢᱤᱫᱴᱟᱝ ᱦᱚᱲ ᱦᱚᱸ ᱢᱮᱪᱳᱨ ᱧᱚᱜ ᱠᱚᱜᱼᱟᱭ ᱠᱟᱹᱴᱤᱡ
ᱦᱮᱸ ᱚᱱᱟ ᱦᱚᱸ ᱥᱟᱹᱨᱤ ᱠᱟᱛᱷᱟᱢ ᱞᱟᱹᱭᱮᱫ ᱜᱮᱭᱟ ᱢᱮᱱᱠᱷᱟᱱ ᱱᱚᱣᱟ ᱠᱟᱛᱷᱟ ᱦᱚᱧ ᱞᱟᱹᱭᱟᱢ ᱞᱮᱠᱷᱟᱱ ᱜᱮ ᱱᱟᱦᱟᱜ ᱠᱩᱥᱤ ᱨᱟᱹᱥᱠᱟᱹ ᱦᱚᱢ ᱵᱩᱡᱷᱟᱹᱣᱟ ᱟᱨ ᱟᱹᱰᱤ ᱦᱟᱦᱟᱲᱟᱜ ᱜᱮ ᱟᱨ ᱟᱹᱡᱤᱵᱽ ᱜᱟᱡᱟᱵ ᱮᱢ ᱵᱩᱡᱷᱟᱹᱣ ᱛᱟᱞᱟᱝᱟ ᱟᱫᱚ ᱟᱸᱡᱚᱢᱟᱢ ᱥᱮᱢ ᱞᱟᱹᱭ ᱛᱟᱞᱟᱝᱟ ᱚᱱᱟᱜᱮ ᱠᱟᱹᱴᱤᱡ ᱮᱢ ᱵᱩᱡᱷᱟᱹᱣ ᱦᱚᱪᱚᱞᱟᱝ ᱠᱮᱭᱟ ᱟᱢᱟᱜ ᱢᱚᱪᱟ ᱛᱮ
ᱢᱟᱱᱮ ᱚᱱᱠᱟ ᱫᱚ ᱪᱮᱫ ᱠᱟᱛᱷᱟ ᱢᱮᱱᱟᱜᱼᱟ ᱤᱧᱟᱹᱜ ᱫᱚ ᱱᱚᱣᱟᱧ ᱞᱟᱹᱭᱮᱜᱼᱟᱱᱟ ᱢᱟᱱᱮ ᱢᱤᱫ ᱦᱚᱲ ᱡᱩᱫᱤ ᱛᱤᱱᱟᱹᱜ ᱜᱟᱱ ᱩᱢᱮᱨ ᱜᱟᱱ ᱨᱮ ᱡᱩᱫᱤ ᱵᱟᱯᱞᱟ ᱞᱮᱱᱠᱷᱟᱱᱮ ᱟᱡᱟᱜ ᱟᱜᱟᱢ ᱡᱤᱭᱚᱱ ᱠᱟᱹᱴᱤᱡ ᱵᱮᱥᱛᱮ ᱛᱟᱦᱮᱸ ᱵᱤᱛᱟᱹᱜᱼᱟ
ᱟᱪᱪᱷᱟ ᱛᱚᱵᱮᱧ ᱞᱟᱹᱭ ᱧᱚᱜ ᱮᱫᱟ ᱚᱱᱮ ᱵᱟᱹᱧ ᱞᱟᱹᱭ ᱠᱮᱫ ᱜᱮᱞ ᱤᱨᱟᱹᱞ ᱥᱮᱨᱢᱟ ᱟᱨ ᱵᱟᱨ ᱥᱮᱨᱢᱟ ᱠᱷᱟᱱ ᱫᱚ ᱵᱟᱨ ᱜᱮᱞ ᱥᱮᱨᱢᱟ ᱟᱫᱚ ᱠᱚᱲᱟ ᱵᱟᱨᱜᱮᱞ ᱢᱤᱫ ᱥᱮᱨᱢᱟ ᱟᱨ ᱠᱩᱲᱤ ᱜᱮᱞ ᱤᱨᱟᱹᱞ ᱥᱮᱨᱢᱟ ᱢᱮᱱᱠᱷᱟᱱ ᱱᱤᱛᱚᱜ ᱢᱟ ᱱᱤᱭᱚᱢ ᱵᱚᱫᱚᱞ ᱟᱠᱟᱱᱟ ᱢᱟᱱᱮ ᱠᱮᱨᱤᱭᱟᱨ ᱠᱚ ᱤᱫᱤ ᱠᱟᱛᱮᱫ ᱟᱫᱚ ᱪᱮᱫ ᱪᱤᱠᱟ ᱟᱠᱟᱱᱟ ᱠᱩᱲᱤ ᱫᱚ ᱵᱟᱨᱜᱮᱞ ᱢᱤᱫ ᱥᱮᱨᱢᱟ ᱟᱨ ᱠᱚᱲᱟ ᱫᱚ ᱵᱟᱨᱜᱮᱞ ᱢᱚᱬᱮ ᱥᱮᱨᱢᱟ ᱦᱩᱭᱩᱜ ᱫᱚᱨᱠᱟᱨᱟ ᱟᱫᱚ ᱚᱱᱟ ᱠᱚ ᱛᱟᱞᱟ ᱨᱮᱜᱮ ᱢᱮᱤᱪᱚᱨ ᱦᱚᱸ ᱨᱚᱲᱚᱜᱼᱟ ᱟᱨ ᱵᱟᱝᱠᱷᱟᱱ ᱠᱮᱨᱤᱭᱟᱨ ᱠᱚ ᱤᱫᱤ ᱤᱫᱤ ᱛᱮ ᱠᱩᱲᱤ ᱫᱚ ᱵᱟᱨ ᱜᱮᱞ ᱢᱚᱬᱮ ᱥᱮᱨᱢᱟ ᱟᱨ ᱠᱚᱲᱟ ᱫᱚ ᱯᱮ ᱜᱮᱞ ᱥᱮᱨᱢᱟ ᱚᱱᱠᱟ ᱦᱚᱸ ᱪᱟᱞᱟᱜ ᱠᱟᱱᱟ ᱟᱨ ᱵᱟᱝ ᱯᱮ ᱜᱮᱞ ᱢᱚᱬᱮ ᱦᱚᱸ ᱪᱟᱞᱟᱣ ᱩᱛᱟᱹᱨᱚᱜ ᱠᱟᱱᱟ ᱯᱮᱜᱮᱞ ᱦᱚᱸ ᱟᱨ ᱯᱮᱜᱮᱞ ᱢᱚᱬᱮ ᱦᱟᱹᱵᱤᱡ ᱦᱚᱸ ᱪᱟᱞᱟᱣ ᱠᱟᱱᱟ ᱟᱫᱚ ᱚᱱᱟ ᱢᱟ ᱴᱷᱤᱠ ᱜᱮᱭᱟ ᱵᱚᱭᱚᱥ ᱪᱟᱞᱟᱜ ᱠᱟᱱᱟ ᱚᱱᱟ ᱦᱤᱥᱟᱹᱵ ᱛᱮ ᱵᱟᱯᱞᱟ ᱫᱚ ᱦᱩᱭᱩᱜ ᱠᱟᱱ ᱜᱮᱭᱟ ᱢᱩᱪᱟᱹᱫ ᱨᱮᱫᱚ ᱟᱫᱚ ᱚᱱᱟ ᱛᱟᱞᱟ ᱪᱮᱫ ᱮᱢ ᱢᱮᱱᱮᱫᱼᱟ ᱟᱢ ᱫᱚ
ᱞᱮᱠᱟᱛᱮ ᱵᱟᱰᱟᱭ ᱦᱩᱭ ᱮᱱᱟ ᱡᱟᱦᱟᱸ ᱫᱚ ᱠᱩᱲᱤᱭᱟᱜ ᱫᱚ ᱢᱤᱫ ᱢᱟᱱᱮ ᱵᱟᱜᱮ ᱢᱤᱫ ᱥᱮᱨᱢᱟ ᱛᱟᱦᱮᱱ ᱞᱟᱹᱠᱛᱤ ᱠᱟᱱᱟ ᱟᱨ ᱠᱚᱲᱟ ᱟᱜ ᱫᱚ ᱵᱟᱨᱜᱮᱞ ᱢᱚᱬᱮ ᱥᱮᱨᱢᱟ ᱤᱱᱟᱹᱜ ᱠᱷᱟᱱ ᱫᱚ ᱵᱟᱯᱞᱟ ᱨᱮᱱᱟᱜ ᱠᱤᱱ ᱢᱮᱪᱭᱚᱨ ᱠᱤᱱ ᱛᱟᱦᱮᱸ ᱠᱚᱜᱼᱟ ᱟᱨᱠᱤᱱ ᱡᱟᱦᱟᱱᱟᱜ ᱜᱮᱱ ᱤᱱᱠᱟᱢ ᱨᱮᱠᱤᱱ ᱛᱟᱦᱮᱸ ᱠᱚᱜᱼᱟ᱾ ᱡᱩᱲᱟᱹᱣ ᱨᱮᱠᱤᱱ ᱛᱟᱦᱮᱸ ᱠᱚᱜᱼᱟ ᱛᱚ ᱚᱱᱟ ᱦᱤᱥᱟᱹᱵ ᱛᱮᱫᱚ ᱵᱟᱯᱞᱟ ᱦᱚᱸ ᱴᱷᱤᱠ ᱜᱮᱭᱟ ᱢᱮᱱᱠᱷᱟᱱ ᱟᱨᱦᱚᱸ ᱧᱮᱞ ᱦᱩᱭᱩᱜᱼᱟ ᱡᱩᱫᱤ ᱠᱟᱹᱴᱤᱡ ᱵᱚᱭᱮᱥ ᱠᱚᱨᱮ ᱵᱟᱯᱞᱟ ᱦᱩᱭᱩᱜᱼᱟ ᱜᱤᱫᱽᱨᱟᱹ ᱠᱚ ᱡᱟᱦᱟᱸᱭ ᱫᱚ ᱟᱹᱣᱨᱤ ᱦᱟᱨᱟᱜ ᱨᱮᱜᱮ ᱢᱟᱱᱮ ᱟ.... ᱟᱠᱤᱱ ᱨᱮᱱ ᱟᱭᱳᱵᱟᱵᱟ ᱠᱤᱱ ᱥᱮ ᱩᱱᱠᱤᱱ ᱵᱟᱱᱟ ᱦᱚᱲᱠᱤᱱ ᱦᱟᱲᱟᱢ ᱵᱩᱰᱦᱤ ᱜᱚᱫᱚᱜᱼᱟ᱾ ᱛᱚ ᱤᱧᱟᱹᱜ ᱢᱮᱛᱚᱜ ᱤᱧᱤᱧ ᱞᱟᱹᱭᱮᱜᱼᱟ ᱡᱟᱦᱟᱸ ᱫᱚ ᱟᱢᱟᱜ ᱵᱷᱟᱭ ᱡᱤᱵᱚᱱ ᱢᱟᱱᱮ ᱟᱢ ᱡᱟᱦᱟᱸ ᱛᱤᱥ... ᱱᱟᱦᱟᱜ ᱟᱢ ᱡᱟᱦᱟᱱᱟᱜ ᱱᱚᱠᱨᱤ ᱵᱟᱠᱷᱟᱱ ᱡᱟᱦᱟᱱᱟᱜ ᱜᱮᱢ ᱧᱟᱢ ᱠᱮᱫᱼᱟ ᱛᱚ ᱤᱱᱟᱹ ᱢᱤᱫ ᱥᱮᱨᱢᱟ ᱵᱟᱨ ᱥᱮᱨᱢᱟ ᱛᱟᱭᱚᱢ ᱜᱮ ᱵᱟᱯᱞᱟ ᱠᱷᱟᱱ ᱫᱚ ᱟᱹᱰᱤ ᱱᱟᱯᱟᱭᱚᱜᱼᱟ ᱡᱩᱫᱤ ᱟᱢ ᱮᱠᱤᱥ ᱥᱟᱞ ᱜᱟᱱ ᱵᱷᱤᱛᱤᱨ ᱠᱚᱨᱮᱢ ᱧᱟᱢ ᱨᱮᱦᱚᱸ ᱤᱱᱟᱹᱜ ᱨᱮᱦᱚᱸ ᱵᱟᱯᱞᱟ ᱢᱟ ᱴᱷᱤᱠ ᱜᱮᱭᱟ ᱥᱮ ᱵᱟᱝ ᱟ
ᱦᱮᱸ ᱚᱱᱠᱟ ᱦᱚᱸ ᱟᱨ ᱫᱚᱥᱟᱨ ᱠᱟᱛᱷᱟ ᱛᱮ ᱱᱚᱝ..... ᱠᱟᱹᱦᱩᱸ ᱜᱟᱱᱚᱜᱚᱜ ᱠᱟᱱᱟ ᱡᱩᱫᱤ ᱟᱢ ᱟᱨ ᱱᱚᱣᱟ ᱪᱮᱫ ᱠᱚ ᱢᱮᱛᱟᱜ ᱠᱟᱱᱟ ᱫᱟᱭᱵᱷᱟᱨ ᱥᱮ ᱡᱤᱢᱮᱫᱟᱨ ᱦᱚᱲᱮᱢ ᱵᱮᱱᱟᱣ ᱟᱠᱟᱱᱟ ᱥᱮᱢ ᱜᱟᱱ ᱫᱟᱲᱮᱭᱟᱜᱼᱟ ᱡᱟᱦᱟᱸᱴᱟᱜ ᱵᱚᱭᱚᱥ ᱨᱮᱜᱮ ᱡᱩᱫᱤ ᱵᱟᱨᱜᱮᱞ ᱢᱤᱫ ᱥᱮᱨᱢᱟ ᱵᱷᱤᱛᱨᱤ ᱨᱮᱦᱚᱸ ᱛᱚ ᱟᱢ ᱵᱟᱯᱞᱟ ᱫᱟᱲᱮᱭᱟᱜᱼᱟ ᱱᱚᱣᱟ ᱨᱮᱱᱟᱜ ᱫᱚ ᱪᱮᱫ ᱦᱚᱸ ᱮᱸ.. ᱮᱱᱠᱷᱟᱱ ᱢᱮᱱᱠᱷᱟᱱ ᱨᱮᱭᱟᱜ ᱠᱟᱛᱷᱟ ᱜᱮ ᱵᱟᱝ ᱠᱟᱱᱟ ᱟᱫᱚ ᱠᱟ..... ᱠᱟᱛᱷᱟ ᱦᱩᱭᱩᱜ ᱠᱟᱱᱟ ᱡᱩᱫᱤ ᱥᱟᱢᱵᱽᱲᱟᱣ ᱨᱮᱭᱟᱜ ᱫᱟᱲᱮ ᱢᱮᱱᱟᱜ ᱠᱷᱟᱱ ᱫᱚ ᱠᱚᱢ ᱵᱚᱭᱚᱥ ᱨᱮᱦᱚᱢ ᱫᱟᱲᱮ ᱫᱚᱢ ᱫᱟᱲᱮᱭᱟᱜ ᱜᱮᱭᱟ
ᱵᱟᱝ ᱠᱚᱢ ᱵᱚᱭᱮᱥ ᱨᱮ ᱵᱟᱯᱞᱟ ᱫᱚ ᱴᱷᱤᱠ ᱜᱮᱭᱟ ᱢᱮᱱᱠᱷᱟᱱ ᱡᱟᱦᱟᱸ ᱥᱮ ᱦᱚᱲᱢᱚ ᱨᱟᱹᱯᱩᱜ ᱠᱚ ᱞᱟᱹᱭᱟ ᱟᱹᱰᱤ ᱜᱟᱱ ᱜᱤ ᱧᱮᱞ ᱦᱩᱭ ᱟᱠᱟᱱᱟ ᱟᱞᱮ ᱥᱮ ᱟᱹᱛᱩ ᱠᱚᱨᱮᱱ ᱜᱤᱫᱽᱨᱟᱹ ᱠᱚ ᱡᱟᱦᱟᱸ ᱫᱚ ᱟᱠᱚ ᱢᱟᱱᱮ ᱥᱚᱛᱨᱚ ᱥᱟᱞ ᱚᱠᱚᱭ ᱪᱚᱝ ᱜᱮᱞ ᱜᱮᱞ ᱮᱸ... ᱜᱮᱞ ᱛᱩᱨᱩᱭ ᱥ.... ᱥᱮᱨᱢᱟ ᱵᱟᱠᱷᱟᱱ ᱜᱮᱞ ᱮᱭᱟᱭ ᱥᱮᱨᱢᱟ ᱜᱟᱱ ᱠᱩᱲᱤ ᱠᱚᱠᱚ ᱛᱟᱦᱮᱸ ᱠᱚᱜᱼᱟ ᱟᱨ ᱵᱟᱝ ᱠᱚᱲᱟ ᱦᱚᱸ ᱤᱱᱠᱟᱹ ᱢᱟᱱᱮ ᱜᱮᱞ ᱤᱨᱟᱹᱞ ᱜᱟᱱ ᱠᱚ ᱛᱟᱦᱮᱸ ᱠᱚᱜᱼᱟ ᱠᱷᱟᱱ ᱜᱮᱞ ᱟᱨᱮ ᱜᱟᱱ ᱾ ᱤᱱᱟᱹᱜ ᱠᱚᱨᱮ ᱠᱚ ᱵᱟᱯᱞᱟ ᱠᱚᱜᱼᱟ ᱢᱮᱱᱠᱷᱟᱱ ᱟᱠᱚ ᱵᱟᱯᱞᱟ ᱢᱤᱫ ᱥᱮᱨᱢᱟ ᱜᱟᱱ ᱛᱟᱭᱚᱢ ᱠᱚ ᱯᱩᱨᱟᱹ ᱦᱚᱲᱢᱚ ᱛᱟᱠᱚ ᱯᱩᱨᱟᱹ ᱨᱟᱹᱯᱩᱫ ᱯ.. ᱩᱛᱟᱹᱨᱚᱜᱼᱟ ᱡᱟᱦᱟᱸ ᱫᱚ ᱟᱠᱚ ᱢᱟᱱᱮ ᱯᱩᱨᱟᱹ ᱢᱤᱫ ᱦᱚᱲ ᱢᱚᱴᱟ ᱥᱚᱴᱟ ᱛᱟᱦᱮᱸ ᱠᱚᱜ ᱦᱚᱸ ᱩᱱᱤᱭᱟᱜ ᱦᱚᱲᱢᱚ ᱯᱩᱨᱟᱹ
ᱟ. ᱦᱟ. ᱭ ᱱᱚᱣᱟ ᱦᱚᱸ ᱴᱷᱤᱠ ᱮᱢ ᱞᱟᱹᱭᱮᱫᱼᱟ ᱾
ᱜᱷᱮᱱᱴᱟ ᱪᱟᱵᱟ ᱠᱚ ᱱᱚᱝᱠᱟᱫᱚ ᱢᱟᱱᱮ ᱟᱨ ᱜᱤᱫᱽᱨᱟᱹ ᱟᱨ ᱜᱤᱫᱽᱨᱟᱹ ᱨᱮᱠᱤᱱ ᱛᱟᱦᱮᱱᱟ ᱟᱨ ᱦᱟᱲᱟᱢ ᱵᱩᱲᱦᱤ ᱫᱷᱟᱹᱵᱤᱡᱜ ᱵᱟᱹᱧ ᱧᱮᱞ ᱠᱟᱫᱟ ᱛᱤᱱᱟᱹ ᱱᱤᱛᱚᱜ ᱞᱟᱹᱭ ᱞᱮᱠᱷᱟᱱ ᱫᱚ ᱟᱞᱮ ᱟᱹᱛᱩ ᱨᱮᱱ ᱜᱤᱫᱽᱨᱟ. ᱠᱳ ᱱᱤᱛᱚᱜ ᱢᱮᱱ ᱫᱚ ᱯᱩᱨᱟᱹ ᱠᱚ ᱤᱭᱟᱹ ᱪᱟᱵᱟ ᱮᱱᱟ ᱠᱚᱢ ᱵᱚᱭᱮᱥ ᱨᱮᱦᱚ ᱯᱩᱨᱟ. ᱦᱟᱲᱟᱢ ᱵᱩᱲᱦᱤ ᱞᱮᱠᱟ ᱠᱚ ᱧᱮᱞ ᱠᱚᱜ-ᱟ
ᱦᱟ. ᱭ ᱦᱟ. ᱭ ᱦᱟ. ᱭ ᱟᱫᱚ ᱧᱮᱞ ᱢᱮ ᱱᱚᱣᱟ ᱢᱟ ᱴᱷᱤᱠ ᱜᱮᱢ ᱞᱟᱹᱭ ᱠᱮᱜ-ᱟ ᱢᱮᱱᱫᱚ ᱠᱟᱱᱟᱻ ᱟᱭᱟᱜ ᱦᱟᱨᱟᱜ ᱚᱠᱛᱮ ᱨᱮᱜᱮ ᱩᱱ ᱢᱤᱫᱴᱮᱱ ᱜᱤᱫᱽᱨᱟᱹ ᱡᱚᱝ ᱱᱟᱠᱤᱱ ᱥᱚᱝᱥᱟᱨ ᱡᱚᱝ ᱟᱱᱟᱠᱤᱱ ᱟᱫᱚ ᱡᱟᱦᱟᱸᱴᱟᱜ ᱚᱠᱛᱮ ᱨᱮ ᱡᱩᱣᱟᱹᱱᱚᱜ ᱨᱮᱭᱟᱜ ᱛᱟᱦᱮᱸ ᱞᱮᱱ ᱛᱟᱭᱟ ᱾ ᱚᱱᱟ ᱚᱠᱛᱮ ᱨᱮᱜᱮ ᱟᱫᱚ ᱢᱟ ᱟᱫᱷᱟ ᱡᱩᱣᱟᱹᱱ ᱚᱠᱛᱮ ᱢᱟ ᱚᱱᱟ ᱥᱚᱝᱥᱟᱨ ᱜᱷᱟᱨᱚᱸᱡᱽ ᱨᱮᱜᱮ ᱪᱟᱞᱟᱣ ᱮᱱ ᱛᱟᱭ ᱟᱫᱚ ᱚᱸᱰᱮ ᱜᱮ ᱩᱱᱤᱭᱟᱜ ᱫᱚ ᱪᱟᱵᱟᱭᱮᱱ ᱛᱟᱭᱟ ᱦᱟᱸᱜ ᱾ ᱠᱚᱢ ᱵᱚᱭᱚᱥ ᱨᱮᱱᱟᱜ ᱵᱟᱯᱞᱟ ᱫᱚ ᱚᱱᱟ ᱛᱮᱜᱮ ᱛᱚ ᱠᱚ ᱢᱮᱱᱟ ᱾ ᱜᱮᱞ ᱤᱨᱟᱹᱞ ᱥᱟᱞ ᱯᱟᱨᱚᱢ ᱫᱚ ᱫᱚᱨᱠᱟᱨ ᱠᱟᱱᱟ ᱟᱨ ᱵᱟᱝᱠᱷᱟᱱ ᱵᱟᱨᱜᱮᱞ ᱢᱤᱫ ᱥᱮᱨᱢᱟ ᱫᱚ ᱯᱟᱨᱚᱢ ᱫᱚᱨᱠᱟᱨ ᱠᱟᱱᱟ ᱾ ᱥᱮ ᱪᱮᱫ ᱞᱮᱠᱟ?
ᱦᱮᱸ ᱴᱷᱤᱠ ᱜᱮᱭᱟ ᱵᱟᱯᱞᱟ ᱵᱟᱨᱮᱛᱮ ᱞᱟᱹᱭ ᱤᱧ ᱵᱟᱯᱞᱟ ᱵᱟᱨᱮᱛᱮ ᱵᱟᱲᱟᱭ ᱦᱩᱭ ᱮᱱᱟ ᱛᱚᱵᱮ ᱠᱷᱟᱱ ᱫᱚ ᱵᱟᱯᱞᱟ ᱛᱟᱭᱚᱢ ᱡᱟᱦᱟᱸ ᱢᱤᱫᱴᱟᱝ ᱢᱮᱱᱟᱜᱼᱟ ᱥᱮᱠᱮᱱᱰ ᱯᱷᱮᱡ ᱚᱱᱟ ᱫᱚ ᱦᱩᱭᱩᱜ ᱠᱟᱱᱟ ᱾ ᱜᱤᱫᱽᱨᱟᱹ ᱮᱸᱜᱟᱛ ᱟᱯᱟᱛ
ᱦᱳᱭ ᱠᱟᱛᱷᱟ ᱫᱚ ᱚᱱᱟᱜᱮ ᱠᱟᱱᱟ ᱾ ᱢᱮᱱ ᱠᱟᱛᱷᱟ ᱫᱚ ᱚᱱᱟᱜᱮ ᱚᱱᱟ ᱛᱤ ᱛᱮᱠᱚ ᱢᱮᱱᱟ ᱦᱚᱲᱢᱚ ᱵᱮᱥ ᱛᱮ ᱯᱩᱨᱟᱣᱚᱜ ᱞᱟᱹᱜᱤᱫ ᱥᱮ ᱜᱤᱫᱽᱨᱟᱹ ᱯᱤᱫᱽᱟᱹᱨ ᱚᱲᱟᱜ ᱱᱟᱣᱟ ᱯᱮᱲᱟ ᱞᱟᱹᱜᱤᱫ ᱫᱚ ᱵᱚᱭᱚᱥ ᱛᱟᱦᱮᱱᱟ ᱵᱟᱹᱲᱛᱤᱱᱟᱜ ᱛᱚᱵᱮ ᱛᱚ ᱚᱱᱟ ᱠᱟᱱ ᱜᱮᱭᱟ ᱟᱥᱚᱞ ᱠᱟᱛᱷᱟ ᱟᱫᱚ ᱚᱱᱟ ᱛᱮᱜᱮ ᱠᱚ ᱢᱮᱱᱟ ᱠᱚᱢ ᱵᱚᱭᱚᱥ ᱨᱮᱫᱚ ᱵᱟᱝ ᱵᱟᱯᱞᱟᱜ ᱡᱟᱹᱨᱩᱲᱟ ᱾ ᱟᱫᱚ ᱚᱱᱟ ᱢᱟ ᱴᱷᱤᱠ ᱜᱮᱭᱟ ᱾ ᱥᱮ ᱪᱮᱫ ᱞᱮᱠᱟ?
ᱦᱳᱭ ᱱᱚᱣᱟᱧ ᱞᱟᱹᱭᱮᱜᱼᱟ ᱤᱧ ᱫᱚ ᱟᱨᱦᱚᱸ ᱢᱟᱱᱮ ᱡᱟᱦᱟᱸ ᱫᱚ ᱜᱤᱫᱽᱨᱟᱹ ᱮᱸᱜᱟᱛ ᱟᱯᱟᱛ ᱡᱟᱦᱟᱸ ᱛᱤᱨᱮᱢ ᱵᱮᱱᱟᱜ ᱟᱥᱮ ᱤᱱᱟᱹ ᱚᱠᱛᱚ ᱨᱮ ᱟᱹᱰᱤᱜᱟᱱ ᱟᱵᱚ ᱢᱟ ᱞᱟᱹᱭ ᱞᱮᱠᱷᱟᱱ ᱫᱚ ᱠᱟᱹᱴᱤᱡ ᱠᱟᱹᱢᱤ ᱵᱟᱞᱟ ᱦᱚᱲ ᱠᱟᱱᱟ ᱵᱚᱱ ᱾
ᱛᱚ ᱡᱟᱦᱟᱸᱭ ᱟᱭᱳ ᱦᱚᱲᱮ ᱛᱟᱦᱮᱸ ᱠᱚ ᱥᱮ ᱩᱱᱤ ᱡᱟᱦᱟᱸ ᱯᱮᱠᱴᱮᱱ ᱯᱷᱩᱞ ᱡᱟᱦᱟᱸ ᱠᱚᱸ ᱞᱟᱹᱭᱟ ᱟᱵᱚ ᱫᱚ ᱪᱮᱫ ᱵᱚᱱ ᱞᱟᱹᱭᱟ ᱚᱱᱟ ᱤᱭᱟᱹ ᱛᱮᱫᱚ ᱟᱵᱚᱣᱟᱜ ᱯᱚᱨᱥᱤ ᱛᱮ
ᱟᱵᱚᱣᱟᱜ ᱯᱟᱹᱨᱥᱤ ᱛᱮ ᱟᱫᱚ ᱨᱚᱲ ᱜᱟᱱᱚᱜᱵᱚᱜ ᱜᱮᱭᱟ ᱾ ᱢᱮᱱᱫᱚ ᱢᱮᱱᱟᱱ ᱫᱚ ᱜᱤᱫᱽᱨᱟᱹ ᱱᱟᱣᱟ ᱯᱮᱲᱟ ᱟᱹᱜᱩᱭ ᱞᱟᱹᱜᱤᱫ ᱛᱮ ᱾ ᱟᱫᱚ ᱱᱟᱣᱟ ᱜᱤᱫᱽᱨᱟᱹ ᱞᱟᱹᱜᱤᱫ ᱫᱚ ᱵᱚᱭᱚᱥ ᱦᱩᱭᱩᱜ ᱫᱚᱨᱠᱟᱨ ᱠᱟᱱᱟ ᱟᱨ ᱵᱟᱝᱠᱷᱟᱱ ᱫᱚ ᱱᱚᱜᱼᱚᱭ ᱦᱟᱸᱜᱼᱼ ᱠᱩᱪᱤ ᱦᱚᱲᱢᱚ ᱨᱮ ᱫᱚ ᱵᱟᱭ ᱜᱟᱱᱚᱜᱼᱟ ᱩᱱᱟᱹᱜ ᱩᱥᱟᱹᱨᱟ ᱫᱚ ᱾
ᱚᱱᱟᱜᱮᱧ ᱞᱟᱹᱭᱮᱫ ᱛᱟᱦᱮᱱ ᱡᱟᱦᱟᱸ ᱫᱚ ᱩᱱᱤᱼᱼ ᱤᱱᱟᱹ ᱡᱩᱫᱤ ᱢᱤᱫᱴᱟᱝ ᱟᱡ ᱜᱤᱫᱽᱨᱟᱹ ᱱᱟᱣᱟ ᱯᱮᱲᱟ ᱟᱜᱩ ᱵᱟᱠᱷᱨᱟ ᱢᱤᱫᱴᱟᱝᱮ ᱯᱨᱤᱯᱮᱭᱟᱨᱚᱜᱼᱟ ᱛᱚ ᱮᱱᱠᱷᱟᱱ ᱩᱱᱤ ᱪᱮᱫ ᱪᱮᱫ ᱚᱱᱠᱟ ᱤᱭᱟᱹ ᱯᱟᱲᱟᱣ ᱟᱭᱟ ᱢᱤᱫᱴᱟᱝ ᱠᱩᱲᱤ ᱜᱤᱫᱽᱨᱟᱹ?
ᱦᱳᱭ ᱦᱚᱲᱢᱚ ᱨᱮᱭᱟᱜ ᱚᱱᱟᱼᱼ ᱟᱥᱴᱟᱢᱤᱱᱟ ᱫᱟᱲᱮ ᱠᱚᱢ ᱛᱟᱦᱮᱱ ᱛᱟᱭᱟ ᱠᱷᱟᱡ ᱚᱱᱟᱨᱮ ᱵᱟᱭ ᱫᱟᱲᱮᱭᱟᱜᱼᱟ ᱾ ᱟᱨ ᱵᱟᱝᱠᱷᱟᱱᱼᱼ ᱱᱚᱣᱟ ᱮᱵᱚ ᱨᱮᱥᱟᱱ ᱨᱮᱭᱟᱜ ᱠᱟᱛᱷᱟ ᱦᱮᱡ ᱫᱟᱲᱮᱭᱟᱜᱼᱟ ᱾ ᱚᱱᱟᱨᱮ ᱫᱟᱲᱮ ᱵᱟᱭᱼᱼ ᱦᱩᱭᱩᱜᱼᱟ ᱟᱨᱦᱚᱸ ᱟᱹᱰᱤᱜᱟᱱ ᱱᱟᱱᱟ ᱦᱩᱱᱟᱹᱨ ᱟᱭᱢᱟ ᱨᱚᱠᱚᱢ ᱤᱥᱩ ᱦᱤᱡᱩᱜᱼᱟ ᱾ ᱱᱚᱣᱟ ᱠᱩᱪᱤ ᱚᱠᱛᱮ ᱨᱮᱫᱚ ᱱᱟᱣᱟ ᱜᱷᱟᱨᱚᱸᱡᱽ ᱥᱚᱝᱥᱟᱨ ᱵᱮᱱᱟᱣ ᱞᱟᱹᱜᱤᱫ ᱨᱮ ᱾ ᱟᱫᱚ ᱚᱱᱟ ᱢᱟ ᱴᱷᱤᱠ ᱜᱮᱭᱟ ᱱᱮᱛᱟᱨ ᱢᱟᱧ ᱧᱮᱞᱮᱫ ᱤᱥᱠᱩᱞ ᱠᱚᱞᱮᱡᱽ ᱚᱠᱛᱮ ᱵᱟᱝ ᱠᱟᱛᱮᱜ ᱨᱮᱦᱚᱸ ᱠᱚᱞᱮᱡᱽ ᱚᱠᱛᱮ ᱵᱟᱝ ᱨᱮᱦᱚᱸ ᱛᱩᱨᱩᱭ ᱮᱭᱟᱭ ᱤᱨᱟᱹᱞ ᱪᱟᱱᱟᱪ ᱨᱮᱱ ᱜᱮᱠᱚ ᱮᱰᱵᱷᱟᱱᱥ ᱪᱟᱵᱟᱣ ᱟᱠᱟᱱ ᱾ ᱟᱫᱚ ᱵᱟᱝ ᱫᱚ ᱚᱲᱟᱜ ᱥᱚᱝᱥᱟᱨ ᱵᱮᱱᱟᱣ ᱞᱟᱹᱜᱤᱫᱼᱼ ᱵᱟᱝ ᱫᱚ ᱟᱠᱚ ᱢᱚᱱᱮ ᱨᱟᱹᱥᱠᱟᱹ ᱞᱟᱹᱜᱤᱫ ᱠᱚ ᱮᱦᱚᱵ ᱟᱠᱟᱱᱟᱼᱼ
ᱡᱚᱛᱚ ᱵᱟᱝ ᱵᱟᱲᱟᱭᱚᱜᱼᱟ ᱟᱨ ᱱᱮᱛᱟᱨ ᱫᱚ ᱧᱮᱞ ᱦᱩᱭᱩᱜ ᱠᱟᱱᱟᱼᱼ ᱢᱟᱱᱮ ᱠᱚᱢ ᱵᱚᱭᱮᱥ ᱨᱮᱠᱚ ᱵᱟᱯᱞᱟ ᱠᱚᱜ ᱠᱟᱱᱟ ᱾ ᱟᱠᱚ ᱡᱟᱦᱟᱸ ᱛᱤᱥ ᱠᱚ ᱡᱩᱣᱟᱹᱱ ᱤᱫᱤᱜ ᱠᱟᱱᱛᱮ ᱜᱤᱫᱽᱨᱟᱹ ᱦᱚᱸ ᱛᱟᱠᱚᱼᱼ ᱚᱱᱮᱼᱼ ᱦᱤᱥᱟᱹᱵ ᱞᱟᱹᱭᱠᱷᱟᱱ ᱫᱚ ᱠᱷᱚᱱ ᱢᱚᱬᱮ ᱛᱩᱨᱩᱭ ᱥᱮᱨᱢᱟ ᱜᱟᱱ ᱚᱱᱠᱟ ᱠᱚᱢᱼᱼ ᱵᱩᱡᱟᱭ ᱦᱟᱨᱟ ᱛᱤᱱ ᱨᱮᱪᱚᱭ ᱦᱟᱨᱟ ᱠᱚᱜᱼᱟᱼᱼ ᱟᱭᱳᱼᱵᱟᱵᱟ ᱟᱨ ᱟᱡ ᱜᱮ ᱜᱤᱫᱽᱨᱟᱹ ᱦᱚᱸ ᱵᱟᱢ ᱴᱷᱤᱠᱟᱹ ᱠᱚᱣᱟ ᱢᱟᱱᱮ ᱵᱚᱭᱦᱟ ᱞᱮᱠᱟᱢ ᱵᱩᱡᱷᱟᱹᱣ ᱠᱚᱣᱟ ᱱᱮᱛᱟᱨ ᱾
ᱦᱳᱭ ᱱᱚᱣᱟ ᱦᱚᱸ ᱴᱷᱤᱠ ᱜᱮᱢ ᱞᱟᱹᱭᱮᱜᱼᱟ ᱟᱨᱼᱼ ᱚᱱᱟ ᱢᱟ ᱴᱷᱤᱠ ᱜᱤ ᱟᱫᱚ ᱱᱚᱜᱼᱚᱭ ᱱᱮᱛᱟᱨ ᱢᱟᱹᱧ ᱧᱮᱞᱮᱫᱼᱼ ᱜᱮᱞ ᱢᱚᱬᱮ ᱥᱮᱨᱢᱟ ᱦᱚᱸ ᱵᱟᱭ ᱯᱟᱨᱚᱢᱚᱜ ᱠᱟᱱᱟ ᱟᱨ ᱵᱟᱝ ᱜᱮᱞ ᱤᱨᱟᱹᱞ ᱦᱚᱸ ᱵᱟᱝ ᱾ ᱚᱱᱟ ᱠᱷᱚᱱ ᱯᱟᱹᱦᱤᱞ ᱨᱮᱜᱮ ᱱᱩᱠᱩ ᱢᱟ ᱦᱟᱲᱟᱢ ᱵᱩᱲᱦᱤ ᱼᱼ ᱠᱚ ᱠᱩᱥᱤ ᱡᱚᱝ ᱠᱚᱜ ᱠᱟᱱᱟ ᱟᱫᱚ ᱪᱮᱫ ᱞᱟᱹᱜᱤᱫ? ᱛᱮ ᱪᱚᱝ ᱚᱱᱟ ᱫᱚ ᱚᱦᱚ ᱜᱮᱢ ᱴᱷᱤᱠᱟᱹ ᱠᱮᱭᱟ ᱾ ᱢᱟ ᱟᱫᱚ ᱪᱮᱫ ᱮᱢ ᱢᱮᱱᱮᱫ ᱾
ᱚᱱᱟᱜᱮ ᱟᱫᱚ ᱵᱟᱯᱞᱟ ᱠᱚ ᱚᱱᱟ ᱴᱷᱟᱹᱣᱠᱟᱹ ᱦᱩᱭᱩᱜ ᱠᱟᱱᱟ ᱾ ᱛᱚ ᱮᱱᱠᱷᱟᱱ ᱟᱢᱟᱜᱼᱼ ᱡᱩᱫᱤᱢ ᱠᱩᱞᱤ ᱢᱮᱠᱷᱟᱱ ᱟᱢᱟᱜ ᱛᱤᱥᱚᱜ ᱵᱟᱯᱞᱟ ᱨᱮᱱᱟᱜ ᱤᱨᱟᱫᱟ ᱛᱟᱢ ᱢᱮᱱᱟᱜᱼᱟ?
ᱵᱟᱝ ᱵᱟᱝ ᱟᱫᱚ ᱱᱚᱣᱟ ᱦᱟᱸᱜ ᱪᱮᱫ ᱠᱚ ᱢᱮᱱᱟ ᱦᱟᱸᱜᱼᱼ ᱟᱢ ᱟᱨ ᱤᱧ ᱢᱟ ᱴᱷᱤᱠ ᱜᱮᱭᱟ ᱾ ᱠᱟᱛᱷᱟ ᱫᱚ ᱠᱟᱱᱟ ᱠᱚᱲᱟ ᱜᱤᱫᱽᱨᱟᱹᱼᱼ ᱡᱟᱦᱟᱸᱢ ᱚᱞᱚᱜ ᱯᱟᱲᱦᱟᱜ ᱠᱟᱱᱟ ᱟᱫᱚ ᱚᱱᱟ ᱵᱟᱭᱤᱥ ᱛᱮᱭᱤᱥ ᱥᱟᱞ ᱥᱮ ᱪᱚᱵᱵᱤᱥ ᱥᱟᱞ ᱵᱷᱤᱛᱨᱤ ᱨᱮ ᱢᱮᱱᱫᱚ ᱛᱤᱥᱮᱢ ᱵᱟᱯᱞᱟᱜ ᱠᱟᱱᱟ ᱟᱫᱚ ᱚᱱᱟ ᱫᱚᱭ ᱢᱮᱱᱮᱫᱼᱟ ᱛᱤᱥᱚᱜ ᱟᱢ ᱫᱟᱭᱵᱷᱟᱨ ᱨᱤᱱᱤᱡ ᱦᱚᱲᱮᱢ ᱵᱮᱱᱟᱜ ᱠᱟᱱᱟ ᱚᱱᱟ ᱦᱤᱞᱳᱜ ᱜᱮ ᱵᱟᱯᱞᱟ ᱫᱚᱭ ᱜᱟᱱᱚᱜᱼᱟ ᱾ ᱟᱨ ᱵᱟᱝᱠᱷᱟᱱ ᱫᱚ ᱚᱲᱟᱜ ᱥᱟᱢᱲᱟᱣ ᱦᱚᱸ ᱢᱩᱥᱠᱤᱞ ᱩᱛᱟᱹᱨᱚᱜᱼᱟ ᱢᱮᱱᱛᱮ ᱾ ᱚᱱᱟᱛᱮ ᱱᱚᱝᱠᱟᱱ ᱦᱚᱲ ᱫᱚ ᱫᱮᱨᱤ ᱦᱚᱸᱵᱚᱱ ᱫᱮᱨᱤᱜᱼᱟ ᱢᱮᱱ ᱫᱚᱵᱚ ᱵᱤᱞᱚᱢᱚᱜ ᱠᱟᱱᱟ ᱾ ᱥᱮ ᱪᱮᱫ ᱞᱮᱠᱟᱢ ᱢᱮᱱᱮᱫᱼᱟ?
ᱟᱪᱪᱷᱟ ᱢᱟᱱᱮ ᱚᱲᱟᱜ ᱨᱮᱱᱟᱜ ᱵᱷᱟᱹᱨᱭᱟᱹᱛᱤᱱ ᱵᱷᱳᱨ ᱵᱟᱭ ᱜᱚᱜ ᱫᱟᱲᱮᱭᱟᱜᱼᱟ ᱤᱱ ᱵᱷᱳᱨ ᱫᱚ ᱵᱟᱝ ᱵᱟᱯᱞᱟᱜ ᱜᱮ ᱵᱷᱟᱹᱜᱤᱭᱟ ᱛᱚ ᱾
ᱦᱟᱹᱭ ᱢᱩᱥᱠᱤᱞᱚᱜᱼᱟ ᱥᱮ ᱱᱤᱡᱮᱨᱟᱜ ᱠᱟᱹᱣᱰᱤ ᱠᱚ ᱵᱟᱭ ᱜᱟᱱᱚᱜᱚᱜ ᱠᱟᱱᱟ ᱾ ᱥᱮ ᱪᱮᱫ ᱠᱚ ᱞᱟᱹᱜᱤᱫ ᱛᱚ ᱚᱱᱟ ᱞᱟᱹᱜᱤᱫ ᱫᱚ ᱵᱟᱹᱦᱩ ᱥᱮ ᱚᱲᱟᱜ ᱵᱚᱸᱜᱟ ᱫᱚᱦᱚ ᱞᱟᱹᱜᱤᱫ ᱦᱚᱸᱛᱚ ᱠᱩᱲᱟᱹᱣ ᱡᱩᱴᱟᱹᱣ ᱫᱚᱨᱠᱟᱨᱚᱜᱼᱟ ᱛᱚ ᱾ ᱚᱱᱟ ᱛᱤᱜᱮ ᱟᱵᱚᱻ ᱞᱮᱠᱟᱱ ᱥᱮᱻ